ᱡᱚᱦᱟᱨ ᱜᱮ ᱜᱚᱢᱠᱮ᱾
ᱡᱚᱦᱟᱨ ᱜᱮ ᱮᱠᱟᱞ ᱾
ᱦᱩᱸ ᱾
ᱛᱚ ᱱᱟᱯᱟᱭ ᱵᱟᱲᱟᱭ, ᱦᱚᱸ ᱟᱹᱞᱤᱧ ᱱᱟᱯᱟᱭ ᱜᱮ ᱢᱮᱱᱟᱜ ᱞᱤᱧᱟᱹ᱾
ᱦᱮᱸ ᱦᱮᱸ ᱟᱹᱞᱤᱧ ᱦᱚᱸ ᱜᱚᱝᱠᱮ ᱱᱟᱯᱟᱭ ᱜᱮᱭᱟᱞᱤᱧ᱾
ᱦᱮᱸ, ᱛᱚ ᱪᱮᱫ ᱠᱚᱵᱤᱱ ᱪᱤᱠᱟᱹ ᱵᱟᱲᱟᱭᱮᱜᱼᱟ?
ᱦᱮᱸ ᱜᱚ ᱦᱳᱭ ᱜᱚᱝᱠᱮ ᱟᱫᱚ ᱪᱤᱠᱟᱹ ᱫᱚ ᱜᱚᱝᱠᱮ ᱱᱤᱭᱟᱹ ᱥᱚᱢᱚᱭ ᱢᱟ ᱟᱵᱚᱣᱟᱜ ᱪᱟᱥ ᱠᱟᱹᱢᱤ ᱫᱤᱱ ᱠᱟᱱᱟ ᱛᱟᱦᱚᱞᱮ ᱟᱫᱚ, ᱟ ᱜᱚᱝᱠᱮ, ᱚᱱᱟ ᱥᱮᱛᱟᱜ ᱯᱟᱦᱟᱲ ᱢᱟ ᱤᱭᱟᱹᱞᱤᱧ ᱟᱲᱮᱠᱟ ᱞᱟᱜ ᱠᱟᱹᱴᱤᱡ ᱞᱤᱧ ᱪᱟᱞᱟᱣ ᱞᱮᱱᱟ᱾
ᱦᱩᱸ᱾
ᱛᱟᱦᱚᱞᱮ ᱜᱚᱝᱠᱮ ᱟᱲᱮ ᱠᱟᱹᱴᱤᱡ ᱞᱤᱧ ᱞᱟᱜ ᱦᱚᱴᱚ ᱠᱟᱫᱟ ᱛᱟᱨᱯᱚᱨᱮ ᱞᱟᱜ ᱵᱟᱲᱟ ᱠᱟ ᱤᱱᱟᱹ ᱠᱟᱛᱮᱫ ᱫᱚ ᱟᱫᱚ ᱜᱚᱝᱠᱮ ᱮᱸ ᱱᱚᱛᱮ ᱜᱮ ᱟᱫᱚ ᱚᱱᱟ ᱠᱟᱹᱴᱤᱡ, ᱢᱮᱨᱚᱢ ᱰᱟᱹᱝᱨᱤ ᱠᱚ ᱠᱟᱹᱴᱤᱡ ᱞᱤᱧ ᱟᱲᱟᱜ ᱟᱠᱟᱫ ᱠᱚᱣᱟ ᱦᱮᱸ, ᱛᱟᱦᱚᱞᱮ ᱩᱱ ᱟᱫᱚ ᱦᱮᱸ ᱟᱫᱚ ᱩᱱᱠᱩ ᱜᱮ ᱦᱟᱸᱜ ᱟᱹᱞᱤᱧ ᱜᱩᱯᱤ ᱵᱟᱲᱟᱭᱮᱫ ᱠᱚᱣᱟ᱾
ᱦᱩᱸ᱾
ᱦᱮᱸ ᱟᱫᱚ ᱜᱚᱝᱠᱮ ᱮᱸ ᱟᱯᱮ ᱥᱮᱫ ᱫᱚ ᱪᱮᱫ ᱠᱟᱱ ᱢᱟᱱᱮ, ᱮᱸ ᱚᱱᱛᱮᱱᱟᱜ ᱡᱟᱭᱜᱟ ᱠᱚᱫᱚ ᱜᱚᱝᱠᱮ ᱪᱮᱫ ᱠᱟᱱᱟ?
ᱱᱚᱛᱮ ᱟᱞᱮᱥᱮᱫ ᱫᱚ ᱦᱟᱸᱜ ᱱᱚᱝᱠᱟ ᱡᱟᱭᱜᱟ ᱠᱚᱫᱚ ᱵᱩᱨᱩ ᱡᱟᱭᱜᱟ ᱠᱟᱱᱟ ᱱᱟᱦᱟᱜ᱾
ᱦᱮᱸ ᱦᱮᱸ᱾
ᱦᱮᱸ᱾ ᱛᱚ ᱟᱯᱮ ᱥᱮᱫ ᱫᱚ ᱱᱚᱝᱠᱟ ᱵᱩᱨᱩ ᱠᱚᱫᱚ ᱢᱮᱱᱟᱜ ᱟᱥᱮ ᱵᱟᱝ ᱟ?
ᱵᱟᱝ ᱜᱚᱝᱠᱮ ᱵᱩᱨᱩ ᱠᱚᱫᱚ ᱟᱞᱮ ᱥᱮᱫ ᱫᱚ ᱵᱟᱹᱱᱩᱜ-ᱟ᱾ ᱟᱫᱚ ᱢᱟᱱᱮ ᱵᱤᱨ ᱠᱚᱫᱚ ᱜᱚᱝᱠᱮ ᱢᱮᱱᱟᱜ-ᱟ᱾ ᱟᱨ ᱥᱟᱨᱡᱚᱢ ᱵᱤᱨ ᱠᱚ ᱟᱨᱦᱚ ᱢᱟᱛᱠᱚᱢ ᱫᱟᱨᱮ ᱠᱚ ᱢᱮᱱᱟᱜ-ᱟ᱾ ᱟᱨᱦᱚ ᱟᱭᱢᱟ-ᱟᱭᱢᱟ ᱫᱟᱨᱮ ᱠᱚᱜᱮ ᱢᱮᱱᱟᱜ-ᱟ ᱟᱫᱚ ᱜᱚᱝᱠᱮ ᱥᱟ ᱥᱟᱨᱡᱚᱢ ᱵᱤᱨ ᱢᱟ ᱱᱤᱛᱚᱜ ᱫᱚ ᱟᱞᱮ ᱥᱟᱨᱡᱚᱢ ᱡᱟᱦᱟᱸ ᱱᱚᱰᱮ ᱥᱩᱨ ᱢᱤᱫᱴᱟᱝ ᱵᱤᱨ ᱢᱮᱱᱟᱜ ᱛᱟᱞᱮᱭᱟ ᱛᱟᱦᱚᱞᱮ ᱚᱰᱮ ᱫᱚ ᱜᱚᱝᱠᱮ ᱚᱱᱟ, ᱩᱵ ᱯᱩᱴᱠᱟᱹ ᱠᱚᱫᱚ ᱟᱛᱷᱟᱢ-ᱟᱛᱷᱟᱢ ᱜᱮ, ᱚᱠᱷᱚᱱ ᱫᱚ ᱧᱟᱢᱚᱜ ᱠᱟᱱᱟ ᱦᱮᱸ ᱟᱨ ᱦᱟᱞᱟᱝ ᱵᱟᱲᱟ ᱦᱩᱭᱩᱜ ᱠᱟᱱᱟ ᱜᱚᱝ ᱟᱫᱚ ᱠᱷᱩᱵ ᱩᱛᱩ ᱠᱚᱢᱟ ᱜᱚᱝᱠᱮ ᱵᱷᱟᱜᱮ ᱜᱮ ᱪᱟᱞᱟᱜ ᱠᱟᱱᱟ ᱦᱮᱸ᱾ ᱟᱫᱚ ᱟᱯᱮ ᱥᱮᱫ ᱫᱚ ᱜᱚᱝᱠᱮ ᱚᱱᱠᱟ ᱳᱫ ᱯᱩᱴᱠᱟᱹ ᱠᱚ ᱧᱟᱢᱚᱜ ᱟᱥᱮ ᱵᱟᱝ?
ᱦᱚᱸ ᱟᱞᱮ ᱥᱮᱱ ᱦᱚᱸ ᱱᱤᱛᱚᱜ ᱫᱚ ᱦᱟᱸᱜ ᱠᱚ, ᱫᱚᱢᱮ ᱜᱮᱠᱚ ᱚᱢᱚᱱᱚᱜ ᱠᱟᱱᱟ ᱳᱫ ᱯᱩᱴᱠᱟᱹ ᱠᱚᱫᱚ ᱱᱤᱛᱚᱜ ᱫᱚ᱾ ᱦᱮᱸ ᱛᱚ ᱟᱯᱮ ᱥᱮᱫ ᱫᱚ ᱱᱚᱝᱠᱟ ᱦᱮᱸ ᱱᱤᱛᱚᱜ ᱫᱚ ᱦᱟᱸᱜ ᱪᱟᱥ ᱠᱚᱫᱚᱯᱮ ᱪᱟᱵᱟ ᱵᱟᱲᱟᱭᱮᱫᱼᱟ ᱥᱮ ᱱᱚᱝᱠᱟ ᱜᱮ ᱤᱭᱟᱹ ᱥᱟᱹᱨᱫᱤ ᱭᱮᱜ ᱠᱟᱱᱟ
ᱦᱮᱸ ᱜᱚᱝᱠᱮ ᱟᱫᱚ ᱪᱟᱵᱟ ᱞᱮᱠᱟ ᱜᱮ ᱜᱚᱝᱠᱮ ᱟᱞᱮ ᱥᱮᱫ ᱫᱚ, ᱟᱫᱚ ᱫᱚᱢᱮ ᱮᱠᱴᱟ, ᱪᱟᱥ ᱫᱚ ᱦᱟᱸᱜ ᱵᱟᱹᱱᱩᱜ-ᱟ ᱦᱮᱸ ᱠᱚᱢ ᱵᱮᱥᱤ ᱢᱮᱱᱟᱜ-ᱟ ᱢᱮᱱᱟᱜ ᱫᱚ᱾ ᱟᱫᱚ ᱫᱚᱢᱮ ᱫᱚ ᱦᱟᱸᱜ ᱵᱟᱹᱱᱩᱜ-ᱟ ᱦᱮᱸ ᱟᱫᱚ ᱜᱚᱝᱠᱮ ᱟᱞᱮᱭᱟᱜ ᱪᱟᱥ ᱵᱟᱫᱮ ᱟᱫᱚ ᱚᱱᱮ ᱚᱱᱟ ᱠᱚᱸᱰᱷᱟ ᱠᱚ ᱟᱞᱮ ᱞᱮ ᱪᱟᱥ ᱜᱮᱭᱟ ᱦᱮᱸ ᱟᱭᱛᱷᱟ ᱟᱛᱷᱟᱢ ᱟᱛᱷᱟᱢ ᱜᱚᱰᱟ ᱢᱮᱱᱟᱜ-ᱟ ᱛᱟᱦᱚᱞᱮ ᱚᱱᱟ ᱜᱚᱰᱟ ᱨᱮᱜᱮ ᱠᱚᱸᱰᱷᱟ ᱦᱟᱸᱜ ᱞᱮ ᱪᱟᱥᱟ ᱪᱟᱥ ᱫᱚ ᱦᱟᱸᱜ
ᱚ ᱦᱚᱸ ᱛᱚ ᱚᱱᱟ ᱠᱚ,
ᱦᱮᱸ ᱞᱟᱹᱭ ᱵᱤᱱ
ᱚᱱᱟ ᱠᱚᱦᱚᱸ ᱪᱟᱥ ᱫᱚᱨᱠᱟᱨ ᱠᱟᱱᱟ ᱩᱛᱩ ᱞᱟᱹᱜᱤᱫ ᱛᱮ ᱦᱮᱸ ᱥᱮ᱾
ᱦᱩᱸ ᱦᱩᱸ ᱦᱩᱸ᱾ ᱦᱮᱸ ᱜᱚᱝᱠᱮ ᱩᱛᱩ ᱦᱚᱸ ᱩᱛᱩ ᱵᱟᱫ ᱠᱟᱛᱮᱫ ᱦᱚᱸ ᱟᱫᱚ ᱜᱚᱝᱠᱮ ᱟᱞᱮᱫᱚ ᱥᱟᱸᱜᱮ ᱧᱚᱜ ᱜᱮᱞᱮ ᱪᱟᱥᱟ ᱛᱚ ᱟᱫᱚ, ᱟᱹᱠᱷᱨᱤᱧ ᱞᱮᱠᱟ ᱜᱮ ᱵᱟᱨᱦᱮ ᱠᱷᱚᱱᱟᱜ ᱜᱚᱝᱠᱮ ᱜᱟᱹᱲᱤ ᱠᱚᱦᱚᱸ ᱞᱟᱜᱟ-ᱟ ᱛᱟᱦᱚᱞᱮ ᱚᱱᱟᱛᱮ, ᱞᱳᱰ ᱤᱫᱤᱭ ᱟᱠᱚ ᱢᱟᱱᱮ ᱯᱩᱡᱟᱹ ᱥᱩᱨᱩᱜ-ᱥᱩᱨᱩᱜ
ᱚ ᱦᱚᱸ,
ᱟᱨ ᱜᱚᱝᱠᱮ ᱚᱱᱟ ᱵᱟᱫ ᱠᱟᱛᱮᱜ ᱚᱱᱟ ᱥᱚᱥᱟ ᱠᱚᱞᱮ ᱤᱭᱟᱹᱭᱟ, ᱦᱮᱸ ᱥᱚᱥᱟ ᱠᱚ ᱱᱤᱛᱚᱜ ᱫᱚ ᱡᱮᱢᱚᱱ ᱢᱮᱱᱟᱜ ᱛᱟᱞᱮᱭᱟ᱾ ᱠᱩᱸᱫᱨᱤ ᱠᱚ ᱢᱣᱱᱟᱜ-ᱟ ᱛᱟᱨᱯᱚᱨᱮ ᱠᱟᱨᱞᱟ ᱠᱚ ᱢᱮᱱᱟᱜ-ᱟ ᱦᱮᱸ ᱛᱟᱦᱚᱞᱮ ᱚᱱᱟ ᱢᱟᱪᱟ ᱨᱮ ᱮᱠᱷᱚᱱ ᱫᱚ ᱠᱤᱪᱷᱩ ᱠᱤᱪᱷᱩ ᱫᱚ ᱥᱚᱥᱟ ᱠᱚ ᱡᱚᱜ ᱠᱟᱱᱟ ᱟᱨ ᱠᱩᱸᱫᱽᱨᱤ ᱠᱚᱦᱚᱸ ᱡᱚᱜ ᱠᱟᱱᱟ ᱟᱫᱚ ᱠᱟᱨᱞᱟ ᱫᱚ ᱟᱹᱣᱨᱤᱭᱟᱜᱼᱟ ᱡᱚ ᱫᱚ ᱟᱫᱚ ᱜᱚᱝᱠᱮ ᱥᱩᱨ ᱨᱮᱜᱮ ᱢᱮᱱᱟᱜᱼᱟ ᱟᱞᱮᱭᱟᱜ ᱢᱟᱱᱮ ᱚᱲᱟᱜ ᱚᱲᱮ ᱛᱚ ᱢᱮᱱᱟᱜ ᱛᱟᱞᱮᱭᱟ᱾ ᱛᱟᱦᱚᱞᱮ ᱚᱸᱰᱮ ᱜᱮᱞᱮ ᱤᱫᱤ ᱴᱚ ᱠᱟᱜᱼᱟ ᱦᱮᱸ ᱥᱩᱨ ᱨᱮᱜᱮ ᱟᱫᱚ ᱫᱚᱢᱮ ᱛᱚ ᱚᱥᱩᱵᱤᱫᱟ ᱫᱚ ᱵᱟᱝ ᱦᱩᱭᱩᱜᱼᱟ᱾
ᱦᱟᱸ᱾
ᱟᱫᱚ ᱟᱯᱮᱥᱮᱫ ᱫᱚ ᱜᱚᱝᱠᱮ ᱚᱱᱠᱟ ᱥᱮ ᱪᱮᱫ ᱞᱮᱠᱟ?
ᱦᱚᱸ ᱟᱞᱮ ᱥᱮᱫ ᱦᱚᱸ ᱱᱚᱝᱠᱟ ᱜᱮ ᱡᱮᱢᱚᱱ ᱱᱤᱛᱚᱜ ᱫᱚ ᱦᱟᱸᱜ ᱫᱟᱜ ᱫᱤᱱ ᱥᱮ ᱱᱤᱛᱚᱜ ᱫᱚ ᱡᱟᱦᱟᱸ ᱢᱟᱪᱟᱨᱮ ᱦᱩᱭᱩᱜᱼᱟ ᱚᱱᱠᱟᱱᱟᱜ ᱜᱮᱦᱟᱸᱟᱜ ᱞᱮ ᱪᱟᱥ ᱵᱟᱲᱟ ᱟᱠᱟᱫᱼᱟ ᱵᱟᱲᱜᱮ ᱠᱚᱨᱮ᱾
ᱦᱩᱸ᱾
ᱠᱩᱸᱫᱽᱨᱤ ᱦᱩᱭᱮᱱ, ᱤᱭᱟᱹ ᱠᱟᱨᱞᱟ ᱦᱩᱭᱮᱱ᱾ ᱠᱟᱪᱟᱱ ᱚᱱᱟ ᱠᱚ ᱛᱚ ᱚᱱᱠᱟᱱ ᱯᱩᱨᱟᱹᱭ ᱠᱚ ᱦᱟᱸᱜ᱾ ᱚᱱᱠᱟ ᱡᱮᱢᱚᱱ ᱱᱤᱛᱚᱜ ᱫᱚ ᱢᱟᱪᱟᱨ ᱪᱟᱛᱟᱨ ᱡᱟᱦᱟᱸ ᱦᱳᱭᱩᱜᱼᱟ ᱚᱱᱠᱟᱱ ᱡᱤᱱᱤᱥ ᱜᱮ ᱦᱟᱸᱜ ᱞᱮ ᱮᱸ ᱞᱮ ᱪᱟᱥ ᱵᱟᱲᱟᱣ ᱠᱟᱜ-ᱟ᱾ ᱟᱨ ᱱᱚᱣᱟ ᱟᱯᱮᱥᱮᱫ ᱫᱚ ᱜᱚᱝᱠᱮ ᱡᱚᱱᱰᱨᱟ ᱫᱚᱠᱚ ᱪᱟᱥ ᱟᱥᱮ ᱵᱟᱝᱟ ᱡᱚᱱᱰᱨᱟ?
ᱦᱳᱭ ᱜᱚᱝᱠᱮ ᱡᱚᱱᱰᱨᱟ ᱫᱚ ᱜᱚᱝᱠᱮ ᱟᱞᱮᱥᱮᱫ ᱫᱚ ᱪᱟᱥ ᱫᱚᱠᱚ ᱪᱟᱥᱟ ᱟᱫᱚ ᱜᱚᱝᱠᱮ ᱫᱚᱢᱮ ᱫᱚ ᱵᱟᱝ ᱢᱟᱱᱮ ᱪᱮᱫᱟᱜ ᱵᱟᱝ ᱢᱟᱱᱮ ᱠᱚᱢ ᱧᱚᱜ ᱡᱚᱢ ᱞᱮᱠᱟ ᱚᱲᱟᱜ ᱡᱚᱢ ᱞᱮᱠᱟ ᱠᱚ ᱪᱟᱥᱟ᱾ ᱟᱫᱚ ᱜᱚᱝᱠᱮ ᱟᱞᱮ ᱥᱮᱫ ᱫᱚ ᱩᱱᱠᱩ ᱪᱮᱬᱮ ᱠᱚᱠᱚ ᱫᱚᱢᱮ ᱠᱚ ᱢᱮᱱᱟᱜ ᱠᱚᱣᱟ᱾ ᱯᱤᱭᱳ ᱪᱮᱬᱮ ᱠᱚ ᱫᱚᱢᱮ ᱠᱚᱣᱟ ᱟᱨᱚ ᱫᱚᱢᱮ ᱠᱚ ᱢᱟᱱᱮ ᱡᱚᱢᱟ, ᱢᱟᱱᱮ ᱢᱤᱫ ᱪᱟᱥ ᱨᱮ ᱢᱤᱫ ᱥᱮᱨᱢᱟ ᱞᱟᱦᱟᱭᱮᱱ ᱥᱮᱨᱢᱟ ᱜᱮ ᱞᱟᱦᱟ ᱨᱚᱦᱚᱭ ᱦᱩᱭ ᱞᱮᱱᱟ ᱜᱚᱝᱠᱮ᱾ ᱛᱟᱦᱞᱮ ᱫᱚᱢᱮ ᱠᱚ ᱠᱷᱚᱛᱤ ᱠᱮᱫᱟ᱾ ᱛᱟᱦᱞᱮ ᱟᱫᱚ ᱚᱱᱠᱟ ᱞᱮᱠᱟᱛᱮ ᱟᱫᱚ ᱩᱱᱠᱩ ᱫᱚ ᱜᱚᱝᱠᱮ ᱞᱟᱜᱟ ᱦᱚᱸᱛᱚ ᱥᱚᱢᱵᱷᱚᱵᱽ ᱵᱟᱝ ᱠᱟᱱᱟ ᱾ ᱛᱤᱱᱟᱹᱜ ᱵᱤᱱ ᱞᱟᱜᱟ ᱠᱚᱣᱟ ᱦᱳᱭ ᱟᱫᱚ ᱱᱚᱝᱠᱟᱞᱤᱧ, ᱦᱮᱸ ᱞᱟᱹᱭᱵᱤᱱ᱾
ᱱᱩᱠᱩ ᱤᱭᱟᱹ ᱢᱤᱴᱩ ᱪᱮᱬᱮ ᱠᱚ ᱠᱚ ᱯᱟᱞᱮ
ᱦᱳᱭ ᱦᱳᱭ ᱦᱮᱸ ᱢᱤᱴᱩ ᱪᱮᱬᱮ ᱠᱚ ᱩᱱᱠᱩ ᱜᱮ ᱾ ᱟᱫᱚ ᱜᱚᱝᱠᱮ ᱟᱹᱞᱤᱧ ᱫᱚᱞᱤᱧ ᱤᱭᱟᱹ ᱞᱮᱫᱟ ᱢᱮᱫᱴᱟᱱ ᱚᱱᱟ ᱴᱩᱠᱩᱡ ᱨᱮᱱᱟᱜ ᱜᱮ ᱢᱟᱱᱮ ᱛᱤᱱ ᱴᱩᱠᱩᱡ ᱨᱮᱱᱟᱜ ᱜᱮ ᱢᱮᱫᱴᱮᱱ ᱮᱸ ᱵᱮᱱᱟᱣ ᱞᱮᱫᱟᱞᱤᱧ ᱢᱟᱱᱮ ᱦᱟᱸᱰᱮ ᱵᱟᱵᱮᱨ ᱫᱤᱭᱮ ᱞᱤᱧ ᱵᱮᱱᱟᱣ ᱞᱮᱫᱟ, ᱛᱟᱦᱚᱞᱮ ᱚᱸᱰᱮ ᱞᱤᱧ ᱪᱟᱞᱟᱜᱼᱟ ᱟᱨ ᱠᱟᱹᱴᱤᱡ ᱞᱤᱧ ᱚᱨᱟᱜᱼᱟ ᱦᱮᱸ ᱚᱨ ᱞᱮᱠᱷᱟᱱ ᱜᱮ ᱟᱫᱚ ᱥᱟᱹᱲᱮᱜᱼᱟ ᱟᱫᱚ ᱵᱚᱛᱚᱨ ᱛᱮᱠᱚ ᱫᱟᱹᱲᱟ ᱚᱱᱠᱟ ᱞᱮᱠᱟ᱾
ᱦᱮᱸ ᱦᱮᱸ᱾ ᱢᱟᱱᱮ ᱩᱱᱠᱩ ᱞᱟᱜᱟ ᱞᱟᱹᱜᱤᱫ ᱦᱟᱸᱜ ᱵᱤᱱ ᱚᱱᱠᱟ ᱵᱤᱱ ᱵᱮᱱᱟᱣ ᱞᱮᱫᱼᱟ ᱦᱟᱸᱜ᱾
ᱦᱟᱸ ᱦᱟᱸ ᱦᱟᱸ ᱦᱟᱸ
ᱟᱪᱪᱷᱟ᱾
ᱟᱫᱚ ᱜᱚᱝᱠᱮ ᱟᱯᱮ ᱥᱮᱫ ᱡᱟᱦᱟᱸ ᱟᱹᱛᱩ ᱚᱲᱟᱜ ᱠᱚᱨᱮ ᱢᱟᱱᱮ ᱡᱟᱦᱟᱸ ᱨᱟᱥ ᱛᱟ ᱜᱷᱟᱴ ᱠᱚ ᱪᱮᱫ ᱞᱮᱠᱟ? ᱟᱨ ᱟᱛᱳ ᱠᱚᱢᱟ ᱪᱮᱫᱠᱟ ᱛᱟᱯᱮ? ᱢᱟᱱᱮ ᱮᱜ ᱢᱤᱫ ᱥᱟᱹᱨᱤᱛᱮ ᱠᱩᱞᱦᱤ ᱥᱮ ᱦᱟᱸᱰᱮ ᱱᱟᱰᱮ ᱚᱲᱟᱜ ᱚᱠᱟᱞᱮᱠᱟ?
ᱦᱳᱭ ᱟᱞᱮᱭᱟᱜ ᱫᱚ ᱱᱟᱦᱟᱜ ᱱᱚᱝᱠᱟ ᱨᱟᱥᱤ ᱜᱮᱭᱟ ᱱᱟᱜ ᱢᱟᱱᱮ ᱢᱤᱫ ᱥᱚᱡᱷᱮ ᱛᱮᱜᱮ ᱚᱲᱟᱜ ᱫᱚ ᱢᱮᱱᱟᱜᱼᱟ ᱾ᱦᱟᱱᱟ ᱫᱷᱟᱨᱮ ᱢᱮᱱᱟᱜᱼᱟ ᱱᱟᱣᱟ ᱫᱷᱟᱨᱮ ᱯᱩᱨᱟᱹ ᱢᱤᱫ ᱞᱟᱭᱤᱱ ᱛᱮᱜᱮ ᱢᱮᱱᱟᱜᱼᱟ ᱮᱠᱫᱚᱢ ᱮᱦᱚᱵ ᱠᱷᱚᱱ ᱢᱩᱪᱟᱹᱫ ᱫᱷᱟᱹᱵᱤᱡ᱾
ᱚ᱾
ᱦᱮᱸ ᱛᱚ ᱟᱯᱮ ᱥᱮᱫ ᱫᱚ ᱚᱱᱠᱟ ᱪᱮᱫ ᱞᱮᱠᱟ ᱱᱟᱜᱟᱜ?
ᱦᱳᱭ ᱜᱚᱝᱠᱮ ᱟᱞᱮᱥᱮᱫ ᱦᱚᱸ ᱚᱱᱠᱟ ᱨᱟᱹᱥᱤ ᱤᱭᱟᱹ ᱠᱩᱞᱤ ᱠᱟᱱ ᱜᱮᱭᱟ ᱟᱨ, ᱟᱨ ᱢᱤᱫ ᱵᱟᱨ ᱟᱛᱩ ᱢᱮᱱᱟᱜᱼᱟ, ᱟᱸ ᱚᱱᱟ ᱫᱚ ᱜᱚᱝ- ᱠᱮ ᱮᱸ ᱦᱟᱸᱰᱮ ᱱᱷᱟᱰᱮ ᱪᱟᱯᱠᱟᱜ ᱪᱩᱯᱠᱟᱹᱜ ᱚᱲᱟᱜ ᱠᱚ ᱢᱮᱱᱟᱜᱼᱟ, ᱛᱟᱦᱮᱞᱮ ᱫᱚᱢᱮ ᱮᱠᱴᱟ ᱢᱟᱱᱮ ᱨᱟᱹᱥᱤ ᱠᱩᱞᱦᱤ ᱫᱚ ᱵᱚᱝᱜᱽᱲᱟ ᱫᱚᱭ ᱵᱮᱥᱤᱨ ᱵᱷᱟᱜᱽ ᱜᱚᱝᱠᱮ ᱟᱫᱚ ᱨᱟᱹᱥᱤ ᱠᱩᱞᱦᱤ ᱜᱮ ᱾ ᱦᱮᱸ ᱟᱫᱚ ᱜᱚᱝᱠᱮ ᱛᱟᱦᱮᱞᱮ ᱟ ᱯᱮ ᱥᱮᱫ ᱫᱚ ᱢᱟᱱᱮ ᱛᱤᱱᱟᱹᱜ ᱜᱟᱱ ᱵᱚᱥᱚᱛᱤ ᱢᱮᱱᱟᱜ ᱯᱮᱭᱟ, ᱢᱟᱱᱮ ᱚᱲᱟᱜ ᱫᱚ?
ᱦᱚᱸ ᱚᱲᱟᱜ ᱢᱮᱱᱟᱜᱼᱟ ᱱᱚᱝᱠᱟ ᱮᱸ ᱟᱞᱮ ᱡᱟᱦᱟᱸᱱᱟᱜ ᱱᱚᱰᱮ ᱠᱩᱞᱦᱤ ᱛᱟᱞᱮ ᱛᱚ ᱟᱞᱮ ᱠᱩᱞᱦᱤ ᱨᱮᱫᱚ ᱱᱚᱝ ᱠᱟ ᱢᱮᱱᱟᱜᱼᱟ ᱢᱤᱫ ᱫᱷᱟᱨᱮ ᱛᱮ ᱢᱮᱱᱟᱜᱼᱟ ᱥᱟᱛ ᱴᱤ ᱟᱨ ᱢᱤᱫ ᱫᱷᱟᱨᱮ ᱛᱮ ᱢᱮᱱᱟᱜ ᱟᱸ ᱮᱸ ᱯᱟᱸᱪ ᱴᱤ ᱚᱱᱠᱟ ᱱᱷᱟᱸᱜ, ᱟᱨ ᱟᱯᱮ ᱫᱚ ᱜᱚᱝᱠᱮ ᱟᱪ ᱪᱷᱟ ᱱᱚᱝᱠᱟ ᱤᱭᱟᱹ ᱫᱚᱯᱮ ᱤᱭᱟᱹ ᱵᱟᱲᱟᱭᱟ ᱥᱮ ᱵᱟᱝᱼᱟ, ᱪᱮᱜ ᱠᱚ ᱞᱟᱹᱭᱼᱟ ᱵᱟᱦᱟ ᱦᱩᱭ ᱵᱟᱦᱟ ᱯᱟᱨᱟᱵᱽ ᱥᱮ ᱥᱚᱨᱦᱟᱭ ᱯᱚᱨᱟᱵᱽ ᱠᱚᱨᱮ ᱱᱚᱝᱠᱟ ᱞᱟᱸᱜᱽᱲᱮ ᱠᱚ ᱮᱱᱮᱡ ᱠᱚᱫᱚ ᱦᱩᱭᱩᱜᱼᱟ ᱥᱮ ᱵᱟᱝ ᱜᱮ?
ᱦᱳᱭ ᱜᱚᱝᱠᱮ ᱟᱹᱰᱤ ᱢᱚᱸᱡᱽ ᱠᱟᱛᱷᱟ ᱵᱤᱱ ᱞᱟᱹᱭ ᱟᱠᱟᱫᱟ ᱾ ᱦᱚᱭ ᱜᱚᱝᱠᱮ ᱚᱱᱟ ᱫᱚ ᱟᱞᱮ ᱫᱚ ᱵᱟᱦᱟ ᱟᱨ ᱢᱟᱜ ᱢᱚᱬᱮ ᱟᱨᱻᱨᱟ ᱥᱚᱨᱦᱟᱭ ᱚᱱᱟ ᱠᱚᱫᱚ ᱠᱷᱩᱵᱽ ᱢᱟᱱᱮ ᱨᱟᱹᱥᱠᱟᱹ ᱥᱟᱞᱟᱜ ᱢᱟᱱᱮ ᱠᱷᱩᱵᱽ ᱵᱷᱟᱜᱮ ᱵᱷᱟᱵᱽᱼᱛᱮ ᱦᱩᱭᱩᱜᱼᱟ᱾
ᱚ ᱦᱚ᱾
ᱟᱫᱚᱻᱜ ᱦᱟᱸ, ᱟᱫᱚ ᱜᱚᱝᱠᱮ ᱟᱞᱮ ᱫᱚ ᱢᱟᱱᱮ ᱢᱚᱲᱮ ᱯᱟᱲᱟᱣ ᱛᱮ ᱢᱮᱫᱴᱮᱱ ᱢᱟᱺᱡᱷᱤ ᱮᱸ ᱜᱚ ᱱᱟᱭ- ᱠᱤ ᱜᱩᱰᱤᱛ ᱦᱮᱸ ᱡᱚᱜᱽ ᱢᱟᱺᱡᱷᱤ ᱢᱚᱲᱮ ᱢᱚᱲᱮ ᱯᱟᱲᱟ ᱛᱮ᱾ ᱛᱟᱦᱮᱞᱮ ᱟᱫᱚ ᱜᱚᱝᱠᱮ ᱢᱚᱲᱮ ᱯᱟᱲᱟ ᱨᱮᱱ ᱡᱚᱠᱷᱚᱡ ᱜᱮ ᱟᱫᱚ ᱡᱟᱣᱨᱟᱜ ᱟᱞᱮ ᱚᱱᱟ ᱥᱟᱶᱛᱮ ᱯᱮᱲᱟ ᱯᱟᱹᱲᱦᱟᱹ ᱠᱚ ᱠᱷᱩᱵᱽ ᱢᱟᱱᱮᱻᱮᱸ ᱢᱤᱫᱴᱟᱹᱱ ᱵᱚᱲᱚ ᱥᱚᱲᱚ ᱢᱟᱱᱮ ᱯᱚᱨᱚᱵᱽ ᱴᱟᱺᱰᱤ ᱞᱮᱠᱟ ᱜᱮ ᱵᱤᱱ ᱵᱩᱡᱽᱼᱟ᱾ ᱦᱮᱸ ᱟᱨ ᱚᱝᱠᱟ ᱜᱮ ᱜᱚᱝᱠᱮ ᱯᱩᱛᱤᱠ ᱴᱤ ᱟᱹᱛᱩ ᱠᱷᱚᱱᱟᱜ ᱢᱟᱱᱮ ᱵᱟᱨ ᱡᱚᱲ ᱠᱟᱛᱮᱫ ᱛᱩᱢᱫᱟᱹᱜ ᱴᱟᱢᱟᱠ ᱠᱚ ᱟᱹᱜᱩᱭᱟ ᱛᱟᱦᱮᱞᱮ ᱟᱫᱚ ᱟᱸ ᱠᱩᱞᱦᱤ - ᱠᱩᱞᱦᱤ ᱛᱮᱻ ᱜᱚᱝᱠᱮ ᱮᱱᱮᱜ ᱢᱟᱱᱮ ᱠᱷᱩᱵ ᱚᱱᱮᱜ ᱩᱸ ᱢᱤᱫ ᱫᱷᱟᱣ ᱵᱤᱱ ᱦᱮᱜ ᱞᱮᱱᱠᱷᱟᱱ ᱜᱚᱝᱠᱮ ᱵᱟᱨ - ᱵᱟᱨ ᱜᱮ ᱟᱨᱦᱚ ᱵᱤᱱ ᱢᱟᱱᱮ ᱩᱭᱦᱟᱹᱨᱟᱹᱵᱤᱱ ᱡᱮ ᱟᱨ ᱢᱤᱫ ᱫᱷᱟᱣ ᱤᱧ ᱪᱟᱞᱟᱣ ᱞᱮᱝᱠᱷᱟᱱ ᱦᱳᱭ - ᱦᱳᱭ ᱦᱮᱸ, ᱟᱨ ᱟᱸ ᱢᱟᱱᱮ ᱢᱟᱜ ᱢᱚᱲᱮ ᱠᱚᱨᱮᱜ ᱦᱚᱸ ᱜᱚᱝᱠᱮᱻᱜ ᱩᱸᱻᱧᱟ ᱠᱷᱩᱵᱽ ᱵᱷᱟᱜᱮ ᱦᱳᱭᱳᱜᱼᱟ, ᱦᱮᱸ ᱟᱸ ᱢᱟᱜ, ᱢᱟᱜ ᱢᱚᱲᱮ ᱠᱚᱨᱮᱜ ᱜᱚᱝᱠᱮ ᱢᱟᱱᱮᱜ ᱚᱝᱠᱟ ᱜᱮ ᱢᱚᱲᱮ ᱯᱟᱲᱟ ᱦᱟᱛᱮᱫ ᱜᱮ ᱦᱳᱭᱳᱜᱼᱟ ᱾ ᱦᱩᱸ- ᱦᱩᱸᱯ ᱪᱟᱯ ᱡᱩᱜᱽᱼᱲᱩᱜ᱾
ᱦᱮᱸ ᱾
ᱟᱼᱨᱟᱜ ᱦᱳᱭ, ᱟᱫᱚ ᱜᱚᱝᱠᱮ ᱟᱯᱮᱥᱮᱫ ᱫᱚ ᱩᱝᱠᱩᱻ ᱮ ᱥᱚᱨᱦᱟᱭ ᱛᱳᱻᱢ ᱦᱩᱭᱩᱜ ᱜᱮᱭᱟ?
ᱦᱚᱸ ᱦᱩᱭᱩᱜ ᱜᱮᱭᱟ ᱥᱚᱦᱨᱟᱭ ᱦᱚᱸ ᱦᱩᱭᱩᱜᱼᱟ, ᱢᱟᱜ ᱢᱚᱬᱮ ᱦᱚᱸ, ᱟᱨ ᱱᱚᱣᱟ ᱵᱟᱦᱟ ᱯᱚᱨᱟᱵᱽ᱾ ᱛᱚ ᱱᱚᱣᱟᱻ ᱠᱚᱨᱮ ᱦᱚᱸᱧ ᱟᱸ ᱞᱟᱸᱜᱽᱬᱮ ᱠᱚ ᱠᱚᱞᱮ ᱮᱱᱮᱡ ᱵᱟᱲᱟᱭ ᱜᱮᱭᱟ ᱟᱨ ᱥᱚᱨᱦᱟᱭ ᱠᱚᱨᱮ ᱫᱚ ᱚᱱᱟ ᱦᱮᱸ ᱢᱤᱫ ᱧᱤᱫᱟᱹ ᱢᱤᱫ ᱤᱭᱟᱹ ᱯᱩᱨᱟᱹ ᱞᱮ ᱮᱱᱮᱡ ᱟᱸᱜᱟ ᱭᱟᱞᱮ᱾ ᱛᱳᱻ ᱜᱚᱝᱠᱮ
ᱦᱮᱸᱻᱜ ᱱᱩᱝᱠᱩᱠ ᱰᱟᱺᱜᱽᱨᱤ ᱠᱚᱫᱚ ᱚᱱᱛᱮ ᱫᱚ ᱱᱚᱝᱠᱟ ᱠᱷᱩᱱᱴᱟᱹᱣ ᱠᱚᱣᱟ ᱠᱚ ᱥᱮ ᱵᱟᱝ ᱜᱮ ᱱᱷᱟᱸᱜ?
ᱦᱳᱭ ᱜᱚᱝᱠᱮ ᱰᱟᱺᱜᱽᱨᱤ ᱫᱚ ᱟᱞᱮ ᱫᱚ ᱦᱮᱸ ᱜᱚᱝᱠᱮ ᱰᱟᱺᱜᱽᱨᱤ ᱫᱚ ᱟᱞᱮ ᱫᱚᱞᱮ ᱠᱷᱩᱱᱴᱟᱹᱣ ᱠᱚᱜᱮᱭᱟ, ᱢᱟᱱᱮ ᱮᱸᱻ ᱵᱮᱻᱜ ᱟᱫᱚ ᱜᱚᱝᱠᱮ ᱡᱟᱦᱟᱸᱭ ᱨᱮᱱᱟᱜ ᱜᱮ ᱮᱠᱟᱞ ᱜᱮ ᱰᱟᱺᱜᱽᱨᱤ ᱵᱟᱹᱱᱩᱜ ᱠᱚᱣᱟ, ᱟᱫᱚᱻᱜ ᱚᱝᱠᱟᱜᱮᱻᱜ ᱤᱭᱟᱹ ᱟᱫᱚ ᱩᱝᱠᱩ ᱫᱚ ᱜᱚᱝᱠᱮ ᱟᱫᱚ ᱪᱤᱠᱟᱹ ᱛᱮᱵᱤᱱ ᱡᱳᱨ ᱡᱩᱞᱩᱢ ᱠᱚᱣᱟ ᱟᱫᱚ ᱟᱨ ᱡᱟᱦᱟᱸᱭ ᱜᱮ ᱟᱫ ᱟᱫᱚ ᱚᱱᱟ ᱫᱚ ᱟᱞᱮ ᱫᱚ ᱜᱚᱝᱠᱮ ᱮᱸᱻ ᱢᱟᱱᱮ ᱯᱷᱟᱭ ᱤᱭᱟᱹ ᱠᱚᱣᱟᱞᱮ ᱡᱮ ᱡᱩᱫᱤ ᱵᱟᱢ ᱛᱚᱞᱮᱭᱟ ᱥᱮ ᱡᱟᱦᱟᱸᱭ ᱠᱚᱨᱮᱱ ᱰᱟᱹᱝᱜᱽᱨᱤ ᱢᱮᱱᱟᱜ ᱠᱚᱣᱟ ᱛᱟᱦᱞᱮ ᱟᱢ ᱫᱚ ᱟᱸ ᱢᱟᱱᱮ ᱟᱸ ᱢᱟᱱᱮ ᱡᱮ ᱵᱚᱸᱜᱟ ᱦᱮᱸ ᱡᱩᱨᱤᱢᱚᱱᱟ ᱵᱚᱞᱛᱮ ᱜᱮ ᱜᱚᱝᱠᱮ ᱫᱚᱢᱮ ᱫᱚ ᱵᱟᱝ ᱟᱫᱚ
ᱦᱳᱭ ᱠᱚᱢ ᱫᱷᱟ
ᱯᱚᱧᱪᱟᱥ ᱵᱤᱥ ᱴᱟᱠᱟ ᱦᱮᱸ ᱯᱚᱧᱪᱟᱥ ᱮᱠᱥᱚ ᱴᱟᱠᱟ ᱜᱟᱱ ᱡᱚᱨᱤᱢᱟᱱᱟ ᱦᱳᱭ ᱟᱫᱚ ᱟᱫᱚ ᱜᱚᱝᱠᱮ ᱩᱱ ᱥᱚᱢᱚᱭ ᱫᱚ ᱟᱫᱚ ᱠᱟᱹᱴᱤᱡ ᱨᱮᱦᱚᱸ ᱛᱚ ᱧᱟᱻ ᱢᱟᱱᱮ ᱯᱤᱞᱪᱩ ᱨᱟᱥᱟ ᱠᱚᱫᱚ ᱠᱟᱹᱴᱤᱡ ᱨᱮᱦᱚᱸ ᱵᱚᱸᱜᱟ ᱥᱟᱨᱮᱡ ᱛᱚ ᱧᱩᱛᱚ ᱞᱟᱜᱟᱜ ᱜᱮᱭᱟ ᱾
ᱦᱚᱸ ᱞᱟᱜᱟᱜ ᱜᱮᱭᱟ ᱦᱳᱭ ᱾
ᱦᱮᱸ ᱦᱳᱭ ᱟᱫᱚ ᱛᱟᱦᱟᱞᱮ ᱚᱱᱟ ᱜᱮ ᱢᱟᱱᱮ ᱫᱟᱹᱫᱩ ᱛᱟᱠᱚ ᱦᱮᱸ ᱟᱨᱚ ᱱᱟ ᱚᱱᱟ ᱜᱚᱲᱚᱢ ᱦᱟᱲᱟᱢ ᱛᱟᱠᱚ ᱩᱝᱠᱩ ᱜᱮ ᱟᱨᱚ ᱚᱱᱟ ᱤᱭᱟᱹᱭᱟᱠᱚ ᱾ ᱧᱩ ᱫᱚᱠᱚ ᱧᱩᱭᱟ ᱟᱨ ᱚᱱᱟ ᱥᱟᱶᱛᱮ ᱦᱮᱸ ᱡᱷᱚᱛᱚ ᱦᱚᱲ ᱯᱨᱟᱭ ᱦᱚᱲ ᱜᱮ ᱠᱚ ᱠᱟᱹᱴᱤᱡ ᱠᱚᱢ ᱵᱮᱥᱤ ᱫᱚᱠᱚ ᱧᱩᱭᱟ ᱦᱮᱸ᱾ ᱟᱫᱚ ᱦᱮᱸ ᱛᱟᱦᱟᱞᱮ ᱚᱝᱠᱟ ᱦᱤᱥᱟᱹᱵᱽ ᱛᱮ ᱚᱝᱠᱟᱱᱟᱜ ᱰᱟᱸᱲᱚᱢ ᱫᱚ ᱦᱩᱭᱩᱜ ᱜᱮᱫᱚ ᱦᱩᱭᱩᱜ ᱜᱮᱭᱟ ᱾ ᱟᱫᱚ ᱟᱹᱰᱤ ᱢᱚᱸᱡᱽ ᱥᱟᱺᱦᱤᱡ ᱜᱚᱝᱠᱮ ᱤᱭᱟᱹ ᱦᱩᱭᱩᱜᱼᱟ ᱢᱟᱱᱮ ᱠᱷᱩᱱᱴᱟᱹᱣ ᱫᱚ ᱦᱩᱭᱩᱜᱼᱟ ᱾ ᱦᱩᱸ ᱾ ᱟᱫᱚ ᱜᱚᱝᱠᱮ ᱟᱯᱮ ᱥᱮᱜ ᱦᱚᱸ ᱠᱷᱩᱱᱴᱟᱹᱣ ᱫᱚ ᱪᱮᱜᱠᱟ ᱪᱮᱫ ᱞᱮᱠᱟ ᱦᱩᱭᱩᱜᱼᱟ?
ᱦᱚᱸ ᱦᱩᱭᱩᱜ ᱜᱮᱭᱟ ᱟᱞᱮᱥᱮᱜ ᱦᱚᱸ ᱟᱞᱮᱥᱮᱜ ᱦᱚᱸ ᱱᱚᱝᱠᱟ ᱡᱮᱢᱚᱱ ᱞᱟᱹᱭ ᱠᱮᱜ ᱟᱹᱵᱤᱱ ᱚᱲᱟᱜ ᱨᱮ ᱯᱩᱨᱛᱤ ᱡᱟᱦᱟᱸᱭ ᱨᱮᱱ ᱰᱟᱹᱝᱨᱤ ᱢᱮᱱᱟᱜ ᱠᱚᱣᱟ ᱮᱱᱮᱠᱷᱟᱱ ᱢᱤᱫ ᱢᱤᱫᱴᱮᱱ ᱠᱟᱛᱮᱱ ᱫᱚ ᱛᱚᱞ ᱦᱩᱭᱩᱜ ᱜᱮᱭᱟ ᱾ ᱟᱸ ᱟᱫᱚ ᱚᱱᱮ ᱟᱫᱚ ᱵᱟᱠ ᱵᱟᱹᱪᱩᱜ ᱩᱛᱟᱹᱨ ᱠᱷᱚᱱ ᱡᱟᱦᱟᱸ ᱱᱟᱜ ᱩᱱᱠᱩ ᱫᱚ ᱦᱟᱸᱜ ᱟᱞᱮ ᱫᱚ ᱦᱟᱸᱜ ᱡᱟᱦᱟᱸᱱᱟᱜ ᱫᱚ ᱵᱟᱝᱞᱮ ᱠᱚᱭᱮᱜ ᱠᱚᱣᱟ ᱱᱷᱟᱜ ᱚᱝᱠᱟ ᱫᱚ ᱟᱫᱚ ᱵᱟᱹᱪᱩᱜ ᱩᱛᱟᱹᱨ ᱠᱚ ᱠᱷᱟᱱ ᱱᱷᱟᱜ ᱩᱱᱤ ᱫᱚ ᱵᱟᱝᱜᱮ ᱱᱷᱟᱜ ᱾ ᱛᱚ ᱟᱨ ᱱᱚᱜᱼᱚᱭ ᱡᱮᱢᱚᱱ ᱟᱵᱚᱣᱟᱜ ᱟᱹᱰᱤ ᱨᱚᱠᱚᱢ ᱥᱮᱨᱮᱧ ᱫᱩᱨᱟᱹᱝ ᱦᱮᱱᱟᱜᱼᱟ ᱛᱚ ᱨᱟᱹᱥᱠᱟᱹ ᱜᱮ ᱵᱩᱡᱷᱟᱹᱜ ᱛᱟᱦᱮᱱᱟ ᱥᱚᱦᱨᱟᱭ ᱵᱟᱦᱟ ᱡᱟᱦᱟᱸ ᱟᱵᱚᱣᱟᱜ ᱯᱟᱨᱟᱵᱽ ᱨᱮᱫᱚ ᱢᱟᱱᱮ ᱦᱮᱸ ᱜᱚᱲᱚᱢ ᱦᱟᱲᱟᱢ ᱵᱩᱲᱦᱤ ᱠᱚ ᱵᱟᱠᱷᱟᱱ ᱟᱭᱳ ᱠᱚ ᱵᱟᱵᱟ ᱠᱚ ᱛᱚ ᱩᱝᱠᱩ ᱠᱚ ᱥᱮᱨᱮᱧᱟ ᱥᱮ ᱨᱟᱹᱥᱠᱟᱹ ᱜᱮ ᱵᱩᱡᱷᱟᱹᱜᱼᱟ ᱾
ᱟᱫᱚ ᱜᱚᱝᱠᱮ ᱢᱟᱱᱮ ᱡᱮ ᱰᱟᱹᱝᱨᱤ ᱡᱟᱦᱟᱸ ᱠᱚᱯᱮ ᱠᱷᱩᱱᱴᱟᱹᱣ ᱠᱚᱫᱚ ᱚᱠᱟᱨᱮᱯᱮ ᱛᱚᱞ ᱠᱚᱣᱟ ᱢᱟᱱᱮ ᱠᱩᱞᱦᱤ ᱠᱩᱞᱦᱤ ᱛᱮᱯᱮ ᱛᱚᱞ ᱠᱚᱣᱟ ᱥᱮ ᱱᱚᱝᱠᱟ ᱜᱚᱰᱟ ᱚᱱᱠᱟᱱᱟᱜ ᱢᱮᱱᱟᱜ ᱛᱟᱯᱮᱭᱟ ᱚᱸᱰᱮ ᱪᱮᱜ ᱪᱮᱜ ᱞᱮᱠᱟ?
ᱦᱳᱭ ᱡᱟᱦᱟᱸ ᱢᱟᱱᱮ ᱱᱷᱟᱜ ᱟᱞᱮ ᱫᱚ ᱦᱟᱸᱜ ᱱᱚᱝᱠᱟ ᱡᱮᱢᱚᱱ ᱢᱤᱫ ᱫᱤᱱ ᱫᱚ ᱱᱷᱟᱜ ᱱᱚᱝᱠᱟ ᱢᱟᱺᱡᱷᱤ ᱦᱟᱲᱟᱢᱤᱡ ᱦᱟᱸᱜ ᱠᱷᱩᱱᱴᱟᱹᱣ ᱦᱩᱭᱩᱜᱼᱟ ᱾ ᱛᱚ ᱤᱱᱟᱹ ᱦᱤᱞᱚᱜ ᱫᱚ ᱱᱷᱟᱜ ᱟᱡᱤᱡ ᱜᱮ ᱪᱷᱟᱴᱠᱟ ᱨᱮ ᱟᱡ ᱮᱠᱞᱟ ᱜᱮ ᱱᱷᱟᱜ ᱤᱱᱟᱹ ᱦᱤᱞᱚᱜ ᱫᱚ ᱾ ᱟᱨ ᱡᱟᱦᱟᱸᱫᱤᱥ ᱫᱚᱢ ᱤᱭᱟᱹ ᱯᱚᱨᱮ ᱛᱮ ᱱᱷᱟᱜ ᱚᱱᱟ ᱫᱚᱥᱟᱨ ᱦᱤᱞᱚᱜ ᱡᱩᱫᱤ ᱞᱮ ᱠᱷᱩᱱᱴᱟᱹᱣ ᱠᱚᱣᱟ ᱩᱱ ᱡᱚᱠᱷᱚᱱ ᱫᱚ ᱱᱚᱜᱼᱚᱭ ᱜᱚᱰᱟ ᱨᱮᱜᱮ ᱱᱷᱟᱜ ᱞᱮ ᱛᱚᱞ ᱠᱚᱣᱟ ᱱᱷᱟᱜ ᱾
ᱚ ᱦᱮᱸ ᱛᱚ ᱾
ᱟᱸᱻ ᱟᱨ ᱱᱚᱣᱟ ᱚᱱᱮ ᱮᱸᱱ ᱡᱟᱦᱟᱸᱱᱟᱜ ᱥᱮᱨᱮᱧ ᱠᱚ ᱛᱟᱦᱮᱱ ᱫᱚ ᱛᱚ ᱚᱱᱟ ᱫᱚ ᱪᱩᱢᱟᱣᱹᱲᱟ ᱥᱮᱨᱮᱧ ᱱᱷᱟᱜ ᱾ ᱛᱚ ᱚᱱᱟ ᱫᱚ ᱟᱹᱭᱩᱵ ᱵᱮᱲᱟ ᱱᱷᱟᱜ ᱱᱚᱝᱠᱟ ᱟᱭᱳ ᱦᱚᱲ ᱠᱚᱠᱚ ᱡᱚᱴᱟᱜᱼᱟ ᱛᱚ ᱩᱝᱠᱩ ᱜᱮ ᱡᱚᱛᱚ ᱦᱚᱲ ᱨᱮᱱ ᱠᱚ, ᱡᱟᱦᱟᱸᱭ ᱠᱚᱨᱮᱱ ᱰᱟᱹᱟᱝᱨᱤ ᱠᱚ ᱛᱟᱦᱮᱱᱟ ᱩᱝᱠᱩ ᱠᱚᱜᱮ ᱠᱚ᱾ ᱡᱚᱛᱚ ᱠᱚ ᱪᱩᱢᱟᱹᱲᱟ ᱥᱮᱨᱮᱧᱟ ᱟᱠᱚᱣᱟ ᱱᱩᱠᱩ ᱜᱮ ᱟᱹᱭᱩᱵ ᱵᱮᱲᱟ ᱱᱟ᱾
ᱦᱩᱸ ᱦᱩᱸ ᱦᱩᱸ ᱦᱩᱸ ᱦᱩᱸᱦᱳᱭ ᱦᱳᱭ ᱦᱳᱭ ᱦᱳᱭ᱾
ᱟᱸ
ᱟᱫᱚ ᱜᱚᱝᱠᱮ ᱦᱮᱸ ᱟᱹᱰᱤ ᱢᱚᱡᱽ ᱠᱟᱛᱷᱟ ᱵᱤᱱ ᱞᱟᱹᱭ ᱠᱟᱫᱟ ᱟᱫᱚ ᱜᱚᱝᱠᱮ ᱚᱱᱟ ᱟᱸ ᱤᱭᱟᱹ ᱥᱚᱢᱚᱭ ᱚᱱᱟ ᱫᱷᱟᱸᱜᱚᱲ ᱠᱚ ᱦᱳᱭᱳᱜ ᱜᱮᱭᱟ ᱥᱮ ᱵᱟᱝ ᱟᱯᱮᱥᱮᱜ?
ᱦᱮᱸ᱾
ᱫᱷᱟᱸᱜᱚᱲ ᱢᱚᱱᱮ ᱚᱱᱟ ᱡᱟᱦᱟᱸ ᱠᱟᱹᱞᱤ ᱯᱩᱡᱟᱹ ᱥᱚᱢᱚᱭ ᱡᱟᱦᱟᱸ ᱜᱚᱝᱠᱮ ᱫᱷᱟᱸᱜᱚᱲ ᱵᱟᱹᱵᱤᱱ ᱵᱩᱡᱽ ᱫᱟᱲᱮᱭᱟᱜ ᱠᱟᱱᱟ?
ᱦᱟᱸ ᱠᱟᱹᱞᱤ ᱯᱩᱡᱟᱹ ᱥᱚᱢᱚᱭ ᱫᱚ ᱦᱟᱸᱜ ᱵᱟᱹᱞᱤᱧ ᱴᱷᱤᱠᱟᱹ ᱫᱟᱲᱮᱭᱟᱜ ᱠᱟᱱᱟ᱾
ᱦᱮᱸ ᱚ ᱛᱟᱦᱟᱞᱮ ᱜᱚᱝᱠᱮ ᱟᱫᱚ ᱚᱱᱟ ᱫᱚ ᱜᱚᱝᱠᱮ ᱟᱯᱮ ᱥᱮᱫ ᱫᱚ ᱟᱫᱚ ᱚᱱᱱᱚ ᱦᱚᱸᱠᱚ ᱞᱟᱹᱭ ᱫᱟᱲᱮᱭᱟᱜᱼᱟ ᱛᱟᱦᱞᱮ ᱟᱞᱮ ᱥᱮᱫ ᱫᱚ ᱚᱝᱠᱟ ᱢᱟᱱᱮ ᱚᱝᱠᱟᱜᱮ ᱢᱟᱱᱮ ᱠᱷᱩᱱᱴᱟᱹᱣ ᱡᱟᱦᱟᱸ ᱟᱹᱵᱤᱱ ᱵᱤᱱ ᱞᱟᱹᱭ ᱠᱮᱫᱟ ᱡᱟᱦᱟᱸ ᱥᱮᱨᱮᱧ ᱟᱠᱚ ᱚᱝᱠᱟᱱᱟᱜ ᱡᱤᱱᱤᱥ ᱜᱮ ᱟᱞᱮ ᱥᱮᱫ ᱦᱚᱸ ᱦᱳᱭᱳᱜᱼᱟ᱾ ᱦᱮᱸ᱾ ᱟᱫᱚ ᱚᱱᱟ ᱜᱚᱝᱠᱮ ᱟᱞᱮ ᱫᱚ ᱦᱟᱱᱟ ᱴᱤᱝ ᱯᱷᱤᱝ ᱮᱠᱫᱚᱢ ᱴᱟᱢᱟᱠ ᱴᱟᱢᱟᱠ ᱠᱷᱚᱢᱟ ᱛᱮᱜ ᱚᱱᱟ ᱫᱚ ᱪᱟᱞᱟᱜ ᱟᱠᱚ ᱢᱟᱱᱮ ᱟᱹᱭᱩᱵ ᱵᱮᱲᱟ ᱦᱮᱸ᱾
ᱦᱳᱭ ᱚᱱᱟ ᱩᱱᱠᱩ ᱠᱚᱲᱟ ᱠᱚᱠᱚ ᱪᱟᱞᱟᱜᱼᱟ᱾
ᱦᱮᱸ ᱠᱚᱲᱟ ᱠᱚᱠᱚ ᱪᱟᱞᱟᱜᱼᱟ᱾ ᱦᱳᱹᱭ᱾
ᱦᱳᱹᱭ ᱚᱱᱟ ᱦᱳᱭᱳᱜ ᱜᱮᱭᱟ ᱦᱳᱭᱳᱜ ᱜᱮᱭᱟ ᱜᱚᱝᱠᱮ ᱚᱱᱟ ᱦᱚᱸ᱾ ᱚᱱᱮ ᱡᱮᱢᱚᱱ ᱟᱵᱚᱣᱟᱼᱜ ᱯᱮ ᱛᱟᱵᱚᱱ ᱥᱮ ᱢᱚᱬᱮ ᱫᱤᱱ ᱛᱟᱦᱮ ᱱᱟ ᱯᱚᱨᱟᱵᱽ ᱦᱟ
ᱦᱩᱸ ᱦᱩᱸ᱾
ᱛᱚ ᱚᱱᱟ ᱫᱚ ᱱᱤᱫ ᱫᱤᱱ ᱜᱮ ᱟᱹᱭᱩᱵ ᱵᱮᱲᱟ ᱫᱚ ᱪᱟᱞᱟᱜ ᱦᱩᱭᱩᱜᱼᱟ᱾ ᱧᱤᱫᱟᱹ ᱫᱚ ᱢᱟᱱᱮ᱾
ᱦᱩᱸ ᱦᱩᱸ ᱦᱩᱸ᱾
ᱦᱳᱭ
ᱦᱮᱸ ᱦᱳᱭ ᱛᱟᱦᱚᱞᱮ ᱚᱱᱟ ᱜᱮ ᱜᱚᱝᱠᱮ ᱟᱫᱚ ᱚᱱᱟ ᱦᱚᱸ ᱟᱞᱮ ᱥᱮᱫ ᱱᱛᱮ ᱦᱚᱸ ᱜᱚᱝᱠᱮ ᱟᱹᱰᱤ ᱤᱭᱟᱹ ᱥᱮᱫ ᱦᱩᱭᱩᱜᱼᱟ᱾ ᱯᱷᱩᱨᱛᱤ ᱧᱚᱜ ᱜᱮ ᱦᱩᱭᱩᱜᱼᱟ᱾ ᱦᱮᱸ ᱟᱫᱚ ᱟᱞᱮ ᱫᱚ ᱫᱚᱢᱮ ᱜᱮᱞᱮ ᱡᱚ ᱡᱚᱴᱟᱜᱼᱟ᱾ ᱛᱟᱦᱞᱮ ᱟᱫᱚ ᱚᱱᱟ ᱫᱚ ᱦᱟᱸᱜ